ᱦᱮᱸ ᱡᱚᱦᱟᱨ ᱜᱮ ᱥᱟᱹᱜᱩᱱ ᱥᱮᱛᱟᱜ, ᱛᱚ ᱱᱟᱯᱟᱭ ᱜᱮᱭᱟᱵᱤᱱ
ᱦᱮᱸ ᱜᱚᱝᱠᱮ ᱱᱟᱯᱟᱭ ᱜᱮ ᱟᱹᱵᱤᱱ ᱜᱮ ᱪᱮᱫ ᱠᱚᱠᱚ ᱩᱱᱟᱜ ᱵᱟᱲᱟ ᱠᱟᱜ ᱵᱤᱱᱟ
ᱟᱞᱤᱧ ᱦᱚᱸ ᱱᱟᱯᱟᱭ ᱵᱟᱲᱟ ᱜᱮ ᱢᱮᱱᱟᱜ ᱟᱠᱟᱫ ᱞᱤᱧᱟᱹ
ᱚ
ᱟᱨ ᱚᱲᱟᱜ ᱠᱚᱨᱮ ᱠᱚ ᱱᱟᱯᱟᱭ ᱜᱮᱭᱟ ᱛᱚ
ᱦᱮᱸ ᱦᱮᱸ ᱱᱟᱯᱟᱭ ᱜᱮ ᱫᱚ ᱟᱨ ᱟᱯᱮ ᱚᱲᱟᱜ ᱥᱮᱱ ᱦᱚᱲ ᱠᱚᱫᱚ
ᱦᱮᱸ ᱱᱟᱯᱟᱭ ᱜᱮᱭᱟ ᱠᱚᱸ ᱦᱩᱸ ᱛᱚ ᱵᱮᱨᱟᱥ ᱠᱚᱫᱚ ᱦᱩᱭ ᱠᱟᱱ ᱛᱟᱵᱮᱱᱟ ᱛᱚ
ᱦᱮᱸ
ᱚ ᱛᱚ ᱟᱯᱮᱥᱮᱫ ᱪᱮᱫ ᱞᱮᱠᱟ ᱫᱟᱜ ᱡᱟᱹᱲᱤ ᱦᱩᱭᱩᱜ ᱠᱟᱱᱟ
ᱦᱮᱸ ᱫᱟᱜ ᱡᱟᱹᱲᱤ ᱵᱚᱞᱛᱮ ᱚᱱᱠᱟ ᱴᱷᱤᱠ ᱴᱷᱟᱠ ᱢᱚᱛᱚ ᱫᱟᱜ ᱢᱟ ᱡᱟᱹᱲᱤ ᱠᱚᱢᱟ ᱵᱟᱝ ᱦᱩᱭ ᱟᱠᱟᱱ ᱛᱮᱦᱮᱧᱟᱜ ᱨᱤᱢᱤᱞ ᱫᱚ ᱨᱟᱠᱟᱵ ᱠᱟᱜ-ᱟ ᱫᱟᱜ ᱫᱚᱜ ᱥᱮ ᱵᱟᱝᱟ,
ᱦᱮᱸ
ᱦᱮᱸ ᱜᱚᱢᱠᱮ ᱟᱯᱮ ᱥᱮᱱ ᱫᱚ
ᱟᱞᱮ ᱥᱮᱫ ᱦᱚᱸ ᱨᱤᱢᱤᱞ ᱜᱮ ᱨᱟᱠᱟᱵ ᱠᱟᱭ ᱟᱫᱚ ᱦᱚᱞᱟ ᱠᱷᱚᱱᱟᱜ ᱨᱤᱢᱤᱞ ᱫᱚ ᱨᱟᱠᱟᱵ ᱫᱚ ᱨᱟᱠᱟᱵ ᱠᱟᱭ ᱚᱱᱠᱟ ᱫᱟᱜ ᱡᱟᱹᱲᱤ ᱛᱚ ᱵᱟᱹᱱᱩᱜ-ᱟ ᱱᱟᱥᱮ ᱱᱟᱥᱮ ᱜᱮ ᱫᱟᱜ ᱮᱫᱟᱭ ᱡᱮ ᱠᱷᱮᱛ ᱵᱟᱹᱭᱦᱟᱹᱲ ᱠᱚᱨᱮ ᱦᱚᱸ ᱫᱟᱜ ᱦᱚᱸ ᱵᱟᱝ ᱛᱚᱸᱜᱟᱜ ᱠᱟᱱᱟ ᱡᱮ ᱪᱟᱥ ᱵᱟᱥ ᱠᱟᱹᱡ ᱩᱥᱟᱹᱨᱟ ᱫᱷᱟᱨᱟ ᱧᱚᱜ ᱦᱩᱭ ᱜᱚᱫᱚᱜ-ᱟ
ᱚ
ᱦᱩ ᱦᱩ
ᱪᱟᱥᱵᱟᱥ ᱨᱮᱱᱟᱜ ᱠᱟᱛᱷᱟ ᱵᱤᱱ ᱞᱟᱹᱭ ᱠᱮᱫᱟ ᱛᱟᱦᱚᱞᱮ ᱛᱚᱲ ᱠᱚᱜᱮ ᱫᱚ ᱯᱮ ᱜᱤᱲᱤ ᱜᱚᱫ ᱠᱟᱜᱼᱟ ᱥᱮ ᱵᱟᱝ?
ᱦᱮᱸ ᱛᱚᱞᱟ ᱠᱚᱫᱚ ᱜᱤᱲᱤ ᱦᱩᱭ ᱠᱟᱱᱟ, ᱟᱫᱚ ᱨᱚᱦᱚᱭ ᱞᱮᱠᱟ ᱫᱚ ᱦᱩᱭ ᱧᱚᱜᱚᱜ ᱠᱟᱱᱟ ᱠᱟᱹᱪ ᱱᱟᱥᱮ ᱫᱷᱟᱨᱟ ᱫᱚ᱾ ᱟᱫᱚ ᱫᱟᱜ ᱵᱟᱝ ᱠᱷᱟᱹᱛᱤᱨ ᱠᱟᱹᱡ ᱨᱚᱦᱚᱭ ᱠᱚᱫᱚ ᱮᱸᱴᱠᱮᱴᱚᱬᱮ ᱨᱮ ᱢᱮᱱᱟᱜᱼᱟ᱾ ᱟᱫᱚ ᱟᱯᱮ ᱯᱮ ᱜᱤᱰᱤ ᱠᱮᱫᱟ ᱥᱮ ᱛᱚᱞᱟ ᱠᱚ ᱫᱚ?
ᱟᱞᱮ ᱦᱚᱸ ᱟᱹᱞᱤᱧ ᱥᱟᱹᱨᱤ ᱠᱟᱛᱷᱟ ᱞᱟᱹᱭ ᱠᱚᱨᱛᱮ ᱜᱮᱞᱮ ᱟᱹᱞᱤᱧ ᱫᱚ ᱢᱮᱥ ᱨᱮ ᱢᱮᱱᱟᱜ ᱞᱤᱧᱟᱹ᱾ ᱛᱚ ᱚᱱᱟᱜᱮ ᱦᱟᱸᱜ ᱩᱱᱟᱹᱜ ᱫᱚ ᱵᱟᱹᱞᱤᱧ ᱵᱟᱲᱟᱭᱟ ᱟᱫᱚ ᱟᱭᱚ ᱵᱟᱵᱟ ᱠᱚ ᱜᱮᱠᱚ ᱢᱮᱱᱮᱫ ᱛᱟᱦᱮᱸᱫ ᱡᱮ ᱵᱟᱝ ᱛᱚᱞᱟ ᱠᱚᱫᱚ ᱠᱚ ᱜᱤᱲᱤ ᱜᱚᱫ ᱟᱠᱟᱫᱟ ᱦᱟᱸᱜ᱾
ᱦᱮᱸ ᱛᱚ ᱚᱠᱟᱨᱮᱵᱮᱱ ᱛᱟᱦᱮᱱ ᱠᱟᱱ ᱜᱮᱭᱟ ᱚᱠᱟᱨ ᱨᱮ ᱢᱟᱱᱮ ᱟᱨᱠᱤ ᱚᱞᱚᱜ ᱯᱟᱲᱦᱟᱜ ᱠᱚᱫᱚ ᱚᱠᱟ ᱥᱮᱫ ᱨᱮ ᱦᱩᱭᱩᱜ ᱠᱟᱱ ᱛᱟᱵᱤᱱᱟ?
ᱱᱚᱛᱮ ᱵᱟᱸᱠᱩᱲᱟ ᱤᱭᱩᱱᱤᱵᱷᱟᱨᱥᱤᱴᱤ ᱥᱮᱫ ᱨᱮ᱾
ᱵᱟᱠᱩᱲᱟ ᱤᱭᱩᱱᱤᱵᱷᱟᱨᱥᱤᱴᱤ ᱢᱟᱱᱮ ᱚᱠᱟᱴᱟᱜ ᱠᱚᱞᱮᱡᱽ?
ᱵᱟᱠᱩᱲᱟ ᱤᱭᱩᱱᱤᱵᱷᱟᱨᱥᱤᱴᱤ ᱨᱮᱜᱮ ᱤᱭᱩᱡᱤ ᱥᱟᱱᱛᱟᱞᱤ ᱮᱸ ᱤᱭᱩ ᱡᱤ ᱨᱮᱱᱟᱜ ᱢᱤᱫᱴᱟᱝ ᱵᱷᱟᱜᱽ ᱢᱮᱱᱟᱜ ᱟᱠᱟᱫᱟ ᱥᱟᱱᱛᱟᱞᱤ ᱵᱷᱟᱨᱱᱟ ᱠᱩᱞᱟᱨ᱾ ᱚᱱᱟ ᱠᱷᱚᱱ᱾
ᱦᱮᱸ ᱛᱟᱨ ᱢᱟᱱᱮ ᱟᱯᱮ ᱥᱮᱫ ᱫᱚ ᱛᱤᱱᱟᱹᱜ ᱢᱟᱱᱮ ᱩᱥᱟᱹᱨᱟ ᱫᱷᱟᱨᱟ ᱧᱚᱜ ᱦᱩᱭ ᱠᱟᱱᱟ? ᱦᱮ ᱟᱹᱞᱤᱧ ᱫᱚ ᱱᱚᱜᱚᱭ ᱥᱩᱨ ᱨᱮᱜᱮᱞᱤᱧ ᱵᱷᱩᱨᱛᱤ ᱠᱟᱱᱟ᱾ ᱢᱟᱱᱮ ᱯᱤ ᱢᱳᱲ ᱟᱸᱡᱚᱢ ᱟᱠᱟᱜ ᱵᱤᱱ ᱛᱚ ᱠᱚᱞᱮᱡ?
ᱦᱮᱸ ᱦᱮᱸ ᱦᱮᱸ᱾
ᱦᱩᱸᱰᱮ᱾
ᱚ
ᱟᱫᱚ ᱟᱹᱞᱤᱧ ᱰᱤᱯᱞᱳᱢᱟ ᱫᱚ ᱵᱟᱝᱞᱟᱛᱮ ᱢᱮᱱᱟᱜ ᱛᱟᱹᱞᱤᱧᱟ᱾ ᱛᱚ ᱟᱫᱚ ᱵᱟᱝ ᱢᱤᱰᱤᱭᱟ ᱥᱩᱨ ᱨᱮᱜᱮ ᱟᱫᱚ ᱵᱷᱩᱨᱛᱤ ᱦᱩᱭ ᱟᱠᱟᱱᱟ ᱦᱩᱸ᱾ ᱟᱫ ᱥᱟᱱᱛᱟᱞᱤ ᱛᱮ ᱫᱚ ᱮᱠ‌ ᱢᱟᱛᱨᱚ ᱵᱟᱠᱩᱲᱟ ᱤᱭᱩᱱᱤᱵᱷᱟᱨᱥᱤᱴᱤ ᱢᱮᱱᱟᱜᱼᱟ ᱟᱨ ᱚᱱᱟ ᱞᱟᱞᱜᱚᱲ᱾
ᱦᱮᱸ ᱟᱨᱚ ᱠᱤᱪᱷᱩ ᱢᱟᱱᱮ ᱱᱮᱛᱟᱨ ᱫᱚ ᱠᱚᱞᱮᱡᱽ ᱠᱚ ᱡᱮᱢᱚᱱ ᱜᱳᱣᱟᱞᱛᱚᱲ ᱠᱚ ᱛᱟᱯᱚᱨ ᱟᱨᱚ ᱢᱩᱨᱥᱤᱫᱟᱵᱟᱫ ᱠᱚᱨᱮ ᱯᱩᱨᱩᱞᱤᱭᱟᱹ ᱠᱚᱨᱮ ᱟᱭᱢᱟ ᱡᱟᱭᱜᱟ ᱠᱚᱨᱮ ᱠᱚᱞᱮᱡᱽ ᱠᱚᱨᱟᱣ ᱦᱩᱭᱤᱫᱤᱜ ᱠᱟᱱᱟ᱾
ᱦᱮ ᱱᱚᱣᱟ ᱦᱩᱭᱤᱫᱤᱜ ᱠᱟᱱᱟ᱾
ᱦᱮᱸ ᱛᱚ ᱫᱟᱠᱟ ᱠᱚᱵᱤᱱ ᱡᱚᱢ ᱵᱟᱲᱟ ᱟᱠᱟᱫ ᱛᱚ?
ᱵᱟᱝᱟ ᱱᱚᱜᱼᱚᱭ ᱡᱟᱹᱯᱤᱫ ᱠᱷᱚᱱ ᱵᱮᱨᱮᱫ ᱵᱟᱲᱟ ᱦᱩᱭᱱᱟ᱾ ᱛᱟ ᱯᱚᱨᱮ ᱫᱚ ᱠᱟᱹᱡ ᱵᱮᱥ ᱵᱟᱲᱟ ᱠᱟᱛᱮ, ᱟᱫᱚ ᱮᱯᱥᱮᱱ ᱠᱟᱹᱢᱤ ᱨᱮ ᱠᱚ ᱵᱟᱹᱠᱤ ᱢᱮᱱᱟᱜᱼᱟ ᱛᱚ ᱚᱱᱟᱜᱮ ᱧᱮᱞ ᱵᱟᱲᱟ ᱦᱩᱭᱩᱜᱼᱟ᱾ ᱜᱨᱩᱯ ᱠᱚᱨᱮ ᱧᱮᱞ ᱵᱟᱲᱟ ᱠᱟᱛᱮᱫ ᱱᱚᱜᱼᱚᱭ ᱠᱚᱞ ᱦᱩᱭᱱᱟ᱾
ᱚ
ᱟᱹᱵᱤᱱ ᱫᱚ ᱜᱚᱢᱠᱮ?
ᱟᱹᱞᱤᱧ ᱫᱚ ᱦᱚᱸᱜᱚᱭ ᱠᱟᱹᱡ ᱵᱟᱨᱦᱮ ᱥᱮᱫ ᱨᱮ ᱢᱮᱱᱟᱜ ᱞᱤᱧᱟ ᱟᱫᱚ ᱠᱟᱹᱡ ᱫᱩᱲᱩᱵ ᱦᱩᱭ ᱠᱟᱱᱟ ᱚᱱᱛᱮ ᱨᱮ᱾
ᱚᱻ ᱪᱮ ᱚᱲᱟᱜ ᱥᱮᱫ ᱠᱷᱚᱱ ᱜᱮᱵᱤᱱ ᱠᱚᱞᱮᱡᱽ ᱫᱚᱵᱤᱱ ᱠᱚᱨᱟᱣ ᱮᱫᱟ?
ᱦᱮᱸ ᱚᱲᱟᱜ ᱠᱚᱨᱮ ᱠᱷᱚᱱ ᱜᱮ ᱢᱟᱱᱮ ᱡᱟ ᱥᱟᱶᱟ ᱜᱮ ᱢᱟᱱᱮ ᱚᱲᱟᱜ ᱠᱚᱨᱮᱱᱟᱜ ᱠᱟᱹᱡ ᱠᱟᱹᱢᱤ ᱠᱚᱦᱚ ᱛᱚ ᱧᱮᱞ ᱦᱳᱭᱳᱜᱼᱟ ᱴᱩᱠ ᱴᱷᱟᱠ ᱧᱚᱜ᱾
ᱦᱮᱸ ᱜᱚᱝᱠᱮ ᱚᱱᱟ ᱠᱚᱫᱚ ᱧᱮᱞ ᱦᱩᱭᱩᱜ ᱜᱮᱭᱟ ᱾ ᱟᱹᱞᱤᱧ ᱦᱚᱸ ᱢᱮᱥ ᱨᱮ ᱢᱮᱱᱟᱜ ᱞᱤᱧ ᱨᱮᱦᱚᱸ ᱟᱫᱚ ᱚᱲᱟᱜ ᱠᱚᱨᱮᱱᱟᱜ ᱡᱟᱦᱟᱸ ᱛᱤᱥ ᱠᱚ ᱠᱟᱹᱢᱤ ᱠᱚ ᱦᱩᱭᱩᱜ ᱠᱷᱟᱱ, ᱪᱟᱞᱟᱣ ᱵᱟᱲᱟ ᱦᱩᱭᱩᱜ ᱜᱮᱭᱟ ᱚᱲᱟᱜ ᱠᱚ᱾
ᱦᱟᱸ ᱦᱟᱸ᱾
ᱛᱟᱦᱞᱮ ᱚᱠᱟᱴᱟᱜ ᱤ ᱱᱤᱛᱚᱜ ᱫᱚ ᱢᱮᱱᱟᱜ ᱢᱮᱱᱟ ᱚᱠᱟᱴᱟᱜ ᱢᱟᱱᱮ ᱤᱭᱟᱹ ᱥᱮᱠᱮᱱᱰ ᱰᱤᱭᱟᱨ ᱥᱮ ᱯᱷᱟᱥᱴ ᱰᱤᱭᱟᱨ ᱨᱮ ᱢᱮᱱᱟᱜ ᱵᱤᱱᱟ
ᱦᱚᱜᱼᱚᱭ ᱛᱟᱨᱰ ᱤᱭᱟᱨ ᱠᱚᱢᱯᱞᱤᱴ ᱥᱮᱨᱢᱟ ᱱᱤᱭᱚᱢ ᱯᱩᱱ ᱥᱮᱨᱢᱟ ᱟᱠᱟᱫ ᱵᱚᱱᱟ ᱠᱚᱛᱚ ᱠᱚᱞᱮᱡᱽ ᱠᱚᱢᱟ
ᱦᱟᱸ ᱦᱟᱸ
ᱛᱟᱹ ᱛᱷᱟᱨᱰ ᱰᱤᱭᱟᱨ ᱨᱮᱱᱟᱜ ᱱᱚᱭᱦᱟᱜ ᱞᱟᱥᱴ ᱯᱚᱨᱤᱠᱠᱷᱟ ᱠᱚ ᱮᱢ ᱦᱩᱭᱱᱟ ᱦᱚᱞᱟ ᱪᱟᱵᱟᱭᱮᱱ ᱛᱟᱞᱮᱭᱟ
ᱦᱮᱸ ᱦᱮᱸ
ᱧᱟᱸ ᱮᱠᱷᱚᱱᱚ ᱟᱹᱰᱤ ᱟᱭᱢᱟ ᱠᱚᱞᱮᱡᱽ ᱠᱚᱨᱮᱫ ᱯᱚᱨᱤᱠᱠᱷᱟ ᱪᱟᱞᱟᱜ ᱠᱟᱱ ᱜᱮᱭᱟ ᱮᱠᱷᱚᱱ ᱪᱳᱫᱽᱫᱳ ᱛᱟᱹᱨᱤᱠᱷ ᱦᱟᱹᱵᱤᱡᱽ ᱦᱩᱭᱩᱜ ᱛᱟᱠᱚ ᱜᱮᱭᱟ ᱞᱟᱹᱭ ᱫᱟᱠᱚ
ᱦᱮ ᱛᱚ ᱪᱳᱫᱫᱳ ᱫᱚ ᱪᱮ ᱡᱟᱦᱟᱭ ᱥᱮᱢᱮᱥᱴᱟᱨ ᱠᱚ ᱠᱷᱚᱱ ᱢᱮᱱᱟᱜ ᱠᱚᱣᱟ ᱡᱟᱦᱟᱸᱭ ᱡᱮᱢᱚᱱ ᱯᱷᱟᱥᱴ ᱟᱨ ᱥᱮᱠᱮᱱᱰ ᱥᱮᱢᱮᱥᱴᱟᱨ ᱩᱱᱠᱩ ᱠᱚᱣᱟᱜ ᱧᱮᱞ ᱦᱩᱭᱩᱜ ᱠᱟᱱᱟ ᱤᱭᱟᱹ ᱠᱩᱲᱤᱛᱮᱭ ᱮᱠᱩᱥ ᱛᱟᱹᱨᱤᱠᱷ ᱫᱷᱟᱹᱵᱤᱡᱽ ᱜᱟᱱ ᱯᱚᱨᱤᱠᱠᱷᱟ ᱠᱚ ᱞᱟᱹᱭᱮᱫ ᱛᱟᱦᱮᱱᱟ᱾ ᱤᱱᱠᱟᱹ ᱜᱮ ᱦᱟᱸᱜ ᱨᱩᱴᱤᱱ ᱨᱮ ᱢᱟᱱᱮ ᱧᱮᱞ ᱦᱩᱭ ᱞᱮᱱ ᱛᱟᱦᱮᱸᱱᱟ ᱟᱫᱚ
ᱦᱟᱸ
ᱢᱮᱱᱟᱜᱼ ᱟ ᱥᱮ ᱵᱟᱝᱼᱟ ᱥᱟᱺᱜᱤᱧ ᱚᱜ-ᱟ ᱦᱟᱜ ᱫᱚ ᱨᱩᱴᱤᱱ ᱫᱚ ᱵᱟᱹᱧ ᱧᱮᱞ ᱠᱟᱫᱟ᱾
ᱦᱟᱸ ᱟᱫᱚ ᱚᱠᱟᱞᱮᱠᱟᱜ-ᱟ ᱦᱟᱸᱜ ᱟᱹᱰᱤ ᱟᱫᱚ ᱚᱠᱟ ᱣᱟᱜ ᱡᱟᱦᱟᱸᱭᱟᱜ ᱞᱚᱜᱚᱱ ᱧᱚᱜ ᱫᱷᱟᱨᱟ ᱧᱚᱜ ᱦᱩᱭ ᱠᱟᱱ ᱛᱟᱠᱚ ᱩᱱᱠᱩ ᱫᱚ ᱞᱚᱜᱚᱱ ᱧᱚᱜ ᱪᱟᱵᱟᱜ ᱛᱟᱠᱚᱣᱟ ᱠᱟᱹᱡ ᱤᱭᱟ. ᱦᱮᱸ ᱠᱟᱹᱡᱽ ᱛᱟᱭᱚᱢ ᱧᱚᱜ ᱛᱮ ᱦᱩᱭ ᱠᱟᱱ ᱛᱟᱠᱚᱣᱟ ᱩᱱᱠᱩ ᱫᱚ ᱠᱟᱹᱡᱽ ᱛᱟᱭᱚᱢ ᱧᱚᱜ ᱛᱮᱜᱮ ᱪᱟᱵᱟᱜ ᱛᱟᱠᱚᱣᱟ ᱦᱟᱸᱜ ᱯᱚᱨᱤᱠᱠᱷᱟ ᱠᱚᱫᱚ ᱯᱚᱨᱤᱠᱠᱷᱟ ᱠᱚᱫᱚ
ᱞᱟᱹᱭ ᱫᱟᱹᱧ ᱡᱟᱸᱦᱟᱭ
ᱦᱮᱸ
ᱦᱮᱞᱳ
ᱴᱟᱣᱟᱨ ᱯᱨᱚᱵᱞᱮᱢᱮᱫ ᱛᱟᱵᱤᱱᱟᱭ
ᱜᱚᱝᱠᱮ ᱞᱟᱹᱭ ᱫᱟᱞᱤᱧ ᱦᱩᱞ ᱢᱟᱦᱟ ᱯᱟᱨᱚᱢᱮᱱ ᱫᱚ ᱛᱟᱦᱞᱮ ᱪᱮᱫ ᱞᱮᱠᱟᱯᱮ ᱢᱟᱱᱟᱣ ᱠᱮᱫᱟ
ᱦᱩᱞ ᱢᱟᱦᱟ ᱫᱚ ᱢᱟᱱᱟᱣ ᱦᱩᱭᱱᱟ ᱵᱷᱟᱜᱤ ᱜᱮ ᱟᱨᱠᱤ ᱡᱟᱦᱟᱸ ᱚᱱᱩᱥᱴᱷᱟᱱ ᱠᱚ ᱫᱚᱦᱚ ᱦᱩᱭ ᱞᱮᱱ ᱛᱟᱦᱮᱸᱫ ᱚᱱᱟ ᱦᱚᱸ ᱠᱟᱹᱡᱽ ᱢᱟᱱᱟᱣ ᱧᱚᱜ ᱦᱩᱭᱱᱟ ᱪᱷᱚᱴᱚ ᱠᱷᱟᱴᱚ ᱧᱚᱜ ᱛᱚ ᱟᱯᱮ ᱪᱮᱠᱟᱯᱮ ᱢᱟᱱᱟᱣ ᱠᱮᱜᱼᱟ?
ᱟᱞᱮ ᱠᱚᱞᱮᱡᱽ ᱨᱮ ᱢᱚᱴᱟᱢᱩᱴᱤ ᱵᱚᱸᱜᱟ ᱵᱩᱨᱩ ᱠᱚᱜᱮ ᱟᱨ ᱚᱱᱟ ᱥᱟᱶᱛᱮ ᱦᱩᱞ ᱢᱟᱦᱟ ᱤᱫᱤ ᱠᱟᱛᱮ ᱚᱱᱚᱬᱦᱮᱸ ᱠᱚ ᱥᱮᱨᱮᱧ ᱠᱚ ᱟᱨ ᱟᱭᱢᱟ ᱜᱚᱝᱠᱮ ᱠᱚ ᱟᱹᱰᱤ ᱫᱟᱢᱟᱱ ᱫᱟᱢᱟᱱ ᱠᱟᱛᱷᱟ ᱠᱚᱠᱚ ᱢᱮᱱ ᱠᱮᱫᱟ
ᱦᱚᱸ
ᱮ ᱜᱚᱝᱠᱮ ᱞᱟᱹᱭ ᱵᱤᱱ ᱥᱮ ᱦᱩᱞ ᱢᱟᱦᱟ ᱡᱟᱦᱟᱸ ᱟᱵᱚᱣᱟᱜ ᱢᱮᱱ ᱡᱚᱥ ᱪᱮᱫ ᱠᱷᱟᱹᱛᱤᱨ ᱦᱩᱞ ᱢᱟᱦᱟ ᱫᱚ ᱦᱩᱭ ᱞᱮᱱ ᱛᱟᱦᱮᱸ ᱞᱟᱹᱭᱵᱤᱱ
ᱟᱢ ᱦᱩᱞ ᱢᱟᱦᱟ᱾ ᱦᱩᱞ ᱢᱟᱦᱟ ᱫᱚ ᱩᱱ ᱥᱚᱢᱚᱭ ᱡᱟᱦᱟᱸ ᱤᱝᱨᱮᱡᱤ ᱠᱚ ᱨᱟᱡᱽ ᱞᱮᱫ ᱛᱟᱦᱮᱸᱫ ᱫᱚ ᱟᱵᱚ ᱦᱚᱲ ᱪᱮᱛᱟᱱ ᱨᱮ ᱱᱟᱦᱟᱪᱟᱨ ᱡᱟᱦᱟᱸ ᱠᱚ ᱩᱫᱩᱜ ᱞᱮᱫ ᱛᱟᱦᱮᱸᱫ ᱫᱚ
ᱟᱫᱚ ᱩᱱ ᱥᱚᱢᱚᱭ ᱟᱵᱚᱨᱮᱱ ᱵᱟᱨᱭᱟ ᱯᱷᱨᱤᱰᱚᱢ ᱯᱷᱟᱭᱴᱟᱨ ᱡᱟᱦᱟᱸ ᱥᱤᱫᱩ ᱠᱟᱱᱩ ᱠᱤᱱ ᱛᱟᱦᱮᱸ ᱠᱟᱱ ᱫᱚ ᱩᱱᱠᱤᱱ ᱤᱝᱨᱮᱡᱽ ᱵᱤᱨᱳᱫᱷᱤ ᱠᱤᱱ ᱠᱟᱹᱡᱽ ᱠᱤᱱ ᱞᱟᱹᱲᱦᱟᱹᱭ ᱞᱮᱫ ᱛᱮ
ᱦᱮᱸ
ᱩᱸ ᱟᱨ ᱡᱟᱦᱟᱸ ᱟᱴᱷᱮᱨᱚᱥᱚ ᱯᱚᱧᱪᱟᱱᱱᱚ ᱠᱷᱤᱥᱴᱟᱵ ᱨᱮ ᱩᱱ ᱥᱩᱢᱚᱭ
ᱦᱮᱸ ᱜᱚᱝᱠᱮ᱾
ᱦᱮᱸ ᱟᱫᱚ ᱟᱹᱞᱤᱧ ᱫᱚ ᱩᱱᱟᱹᱜ ᱠᱷᱩᱵ ᱮᱠᱴᱟ ᱫᱚ ᱩᱱᱟᱹᱜ ᱢᱟᱱᱮ ᱵᱟᱹᱞᱤᱧ ᱵᱟᱲᱟᱭᱟ ᱡᱟᱦᱟᱸ ᱴᱩᱠᱩ ᱱᱟᱥᱮ ᱞᱤᱧ ᱵᱟᱲᱟᱭᱟ ᱚᱱᱟᱜᱮ ᱠᱟᱹᱡ ᱠᱷᱟᱴᱚ ᱢᱚᱡᱽᱛᱮ ᱞᱤᱧ ᱞᱟᱹᱭᱟᱫ ᱵᱤᱱᱟ᱾
ᱳ
ᱟᱫᱚ ᱚᱱᱟ ᱨᱮᱱᱟᱜ ᱢᱮᱱ ᱡᱳᱥ ᱫᱚ ᱪᱮᱫ ᱞᱮᱠᱟ ᱛᱟᱦᱮᱸ ᱠᱟᱱᱟ ᱟᱵᱚ ᱥᱟᱹᱨᱤ ᱠᱟᱛᱷᱟ ᱞᱟᱹᱭ ᱠᱟᱛᱮ ᱜᱮ ᱮᱢᱚᱱ ᱵᱷᱟᱛ ᱫᱤᱥᱚᱢ ᱨᱮ ᱟᱵᱚ ᱥᱟᱱᱛᱟᱲ ᱠᱚ ᱟᱭᱢᱟ ᱡᱮ ᱛᱤᱠᱩ ᱠᱚ ᱛᱟᱦᱮᱸ ᱠᱟᱱᱟ ᱢᱮᱱᱠᱷᱟᱱ ᱩᱱ ᱥᱚᱢᱚᱭ ᱟᱫᱚ ᱵᱟᱦᱨᱮ ᱫᱤᱥᱚᱢ ᱠᱷᱚᱱ ᱤᱝᱨᱮᱡᱽ ᱠᱚ ᱦᱮᱡ ᱠᱟᱛᱮ ᱟᱠᱚ ᱟᱭᱢᱟ ᱞᱮᱠ ᱠᱟᱱ ᱵᱮᱵᱥᱟ ᱵᱟᱹᱱᱤᱡ ᱠᱚ ᱪᱟᱹᱞᱩᱭᱮᱫ ᱛᱟᱦᱮᱱᱟ ᱟᱫᱚ ᱚᱱ ᱚᱝᱠᱟ ᱚᱝᱠᱟᱛᱮ ᱢᱟᱱᱮ ᱟᱵᱚᱨ ᱴᱷᱮᱱ ᱡᱟᱦᱟᱸ ᱟᱠᱚᱣᱟᱜ ᱱᱮ ᱟᱫᱚ ᱯᱟᱹᱛᱤᱭᱟᱹᱣ ᱴᱟᱜ ᱵᱟᱹᱲᱛᱤ ᱢᱟᱱᱮ ᱠᱚ ᱦᱩᱭ ᱦᱚᱪᱚ ᱞᱮᱫᱟ ᱡᱟᱦᱟᱱ ᱡᱤᱱᱤᱥ ᱠᱚ ᱟᱹᱠᱷᱨᱤᱧ ᱠᱚ ᱟᱹᱜᱩᱭ ᱛᱟᱦᱮᱱᱟ ᱚᱱᱟ ᱨᱮᱦᱚᱸ ᱯᱚᱭᱥᱟ ᱵᱟᱝ ᱮᱢ ᱠᱟᱛᱮ ᱦᱚᱠᱚ ᱮᱢ ᱦᱚᱴᱚᱣᱟᱵᱚᱱ ᱠᱟᱱ ᱛᱟᱦᱮᱸᱱᱟ ᱟᱨᱠᱚ ᱢᱮᱱᱮᱫ ᱛᱟᱦᱚᱞᱮ ᱯᱚᱨᱮᱛᱮ ᱮᱢᱟᱞᱮᱯᱮ ᱦᱟᱸᱜ ᱚᱱᱠᱟ ᱠᱟᱛᱮᱜ ᱟᱫᱚ ᱟᱵᱚ ᱢᱟᱠᱚ ᱤᱭᱟᱹ ᱤᱫᱤ ᱠᱮᱜ ᱵᱚᱱᱟ ᱠᱟᱨᱯᱚᱨᱮ ᱟᱫᱚ ᱡᱚᱠᱷᱚᱱ ᱴᱟ ᱵᱟᱵᱚᱱ ᱮᱢ ᱫᱟᱲᱮᱭᱟᱜ ᱠᱟᱱᱟ ᱟᱫᱚ ᱵᱟᱹᱫ ᱵᱟᱹᱭᱦᱟᱹᱲ ᱟᱵᱚᱣᱟᱜ ᱠᱚ ᱦᱟᱛᱟᱣ ᱠᱮᱫᱟ ᱟᱨ
ᱦᱩᱸ
ᱢᱟᱱᱮ ᱚᱝᱠᱟ ᱟᱵᱚᱨᱮᱱ ᱛᱤᱨᱞᱟᱹ ᱦᱚᱯᱚᱱ ᱠᱚ ᱪᱮᱛᱟᱱ ᱦᱚᱸ ᱱᱟᱦᱟᱪᱟᱨ ᱦᱚᱸ ᱫᱚᱢᱮ ᱠᱚ ᱪᱟᱹᱞᱩ ᱠᱮᱫᱟ᱾ ᱟᱫᱚ ᱚᱱᱟ ᱠᱚ ᱵᱟᱝ ᱧᱮᱞ ᱥᱟᱦᱟᱣ ᱠᱟᱛᱮᱛ ᱟᱵᱟᱨ ᱪᱮᱫ ᱡᱚᱠᱷᱚᱱ ᱚᱱᱟ ᱵᱟᱹᱫ ᱵᱟᱹᱭᱦᱟᱹᱲ ᱠᱚ ᱦᱟᱛᱟᱣ ᱠᱮᱫᱟ ᱚᱱᱟᱜᱮ ᱟᱵᱚᱜᱮ ᱮᱢ ᱠᱟᱛᱮ ᱟᱵᱚᱜᱮ ᱪᱟᱥ ᱠᱟᱛᱮᱜ ᱟᱨᱦᱚᱸ ᱟᱵᱚᱜᱮ ᱠᱷᱟᱡᱽᱱᱟ ᱠᱚ ᱠᱷᱚᱭ ᱠᱮᱜ ᱵᱚᱱᱟ᱾
ᱚᱱᱟ ᱫᱚ ᱩᱱ ᱥᱚᱢᱚᱭ ᱫᱚ ᱡᱟᱦᱟᱸ ᱠᱚ ᱞᱟᱹᱭᱮᱫ ᱫᱚ ᱱᱤᱞ ᱱᱤᱢ ᱵᱤᱫᱽᱫᱨᱚᱦᱚ ᱩᱱ ᱥᱚᱢᱚᱭ ᱱᱤᱢ ᱫᱚᱢᱮ ᱠᱚ ᱪᱟᱥ ᱦᱚᱪᱚᱭᱮᱫ ᱠᱚ ᱛᱟᱦᱮᱸᱜᱼᱟ
ᱦᱮᱸ ᱦᱮᱸ ᱟᱵᱚᱣᱟᱜ ᱵᱟᱹᱛ ᱵᱟᱹᱫᱽ ᱦᱟᱥᱟ ᱚᱝᱠᱮ ᱟᱠᱚ ᱦᱟᱛᱟᱣ ᱠᱟᱛᱮᱫ ᱚᱱᱟ ᱟᱵᱚ ᱪᱮᱛᱟᱱ ᱨᱮᱜᱮ ᱟᱨᱦᱚᱸ ᱫᱚᱦᱚᱲᱟ ᱪᱟᱥ ᱪᱚ ᱠᱟᱛᱮ ᱟᱨᱚ ᱟᱵᱚᱜᱮ ᱠᱷᱟᱡᱽᱱᱟ ᱠᱚ ᱠᱚᱭ ᱵᱚᱱ ᱛᱟᱦᱮᱱᱟ ᱚᱱᱟᱛᱮ ᱟᱫᱚ ᱚᱱᱟ ᱠᱚ ᱟᱹᱰᱤᱜᱟᱱ ᱵᱟ ᱠᱚ ᱧᱮᱞ ᱥᱟᱦᱟᱣ ᱞᱮᱫᱟ᱾ ᱟᱭᱢᱟ ᱦᱩᱞ ᱜᱟᱹᱨᱤᱭᱟ ᱠᱚᱜᱮ ᱡᱮᱢᱚᱱ ᱥᱤᱫᱩ ᱠᱟᱹᱱᱩ ᱵᱟᱭ ᱠᱟᱛᱮ ᱦᱚᱸ ᱟᱨᱦᱚᱸ ᱮᱴᱟᱜ ᱦᱩᱞᱜᱟᱹᱨᱭᱟᱹ ᱠᱚ ᱢᱮᱱᱟᱜ ᱠᱟᱜ ᱠᱚᱜᱮᱭᱟ᱾ ᱪᱟᱸᱫᱽ ᱵᱷᱳᱭᱨᱳᱵ ᱠᱚ ᱟᱨ ᱯᱷᱩᱞᱚ ᱡᱟᱱᱚ ᱜᱚᱲᱚ ᱛᱮ ᱟᱨᱚ ᱵᱤᱨᱥᱟ ᱢᱩᱱᱰᱟ ᱠᱚ ᱡᱷᱚᱛᱚ ᱠᱚ ᱚᱱᱟ ᱠᱚ ᱵᱟᱝᱠᱚ ᱧᱮᱞ ᱥᱟᱦᱟᱣ ᱤᱫᱤᱭᱮᱜ ᱠᱟᱱ ᱠᱟᱹᱡ ᱠᱟ. ᱡ ᱛᱮ ᱚᱱᱮ ᱞᱟᱹᱲᱦᱟᱹᱭ ᱠᱚ ᱮᱛᱚᱦᱚᱵ ᱞᱟᱹᱲᱦᱟᱹᱭ ᱠᱚ ᱮᱛᱚᱦᱚᱵ ᱠᱮᱱ ᱠᱷᱟᱱ ᱚᱱᱟᱢᱟ ᱵᱟᱝ ᱪᱟᱵᱟ ᱠᱟᱱ ᱛᱟᱦᱮᱱᱟ ᱢᱮᱱᱠᱷᱟᱱ ᱟᱫᱚ ᱩᱱ ᱥᱚᱢᱚᱭ ᱜᱮ ᱥᱤᱫᱩ ᱠᱟᱹᱱᱩ ᱚᱱᱟ ᱵᱷᱟᱹᱵᱤᱛ ᱠᱟᱛᱮ ᱡᱮ ᱟᱵᱚ ᱥᱟᱱᱟᱢ ᱥᱟᱱᱛᱟᱲ ᱠᱚᱵᱚ ᱢᱤᱫᱚᱜᱼᱟ᱾ ᱟᱨ ᱢᱤᱫ ᱠᱟᱛᱮ ᱢᱤᱫᱴᱮᱱ ᱢᱟᱨᱟᱝ ᱧᱚᱜ ᱦᱩᱞ ᱵᱚᱱ ᱠᱚᱨᱟᱣᱟ ᱚᱱᱟ ᱨᱮᱵᱚᱱ ᱡᱤᱛᱠᱟᱹᱨᱚᱜ ᱟᱨ ᱵᱟᱝ ᱵᱚᱱ ᱡᱤᱛᱠᱟᱹᱨᱚᱜ᱾
ᱦᱩᱸ
ᱦᱩᱞ ᱵᱚᱱ ᱠᱚᱨᱟᱣ ᱞᱮᱠᱷᱟᱱ ᱚᱵᱚᱥᱳᱭ ᱯᱟᱪᱮᱫ ᱟᱵᱚᱣᱟᱜ ᱦᱚᱠ ᱟᱹᱭᱫᱟᱹᱨ ᱴᱷᱤᱠ ᱜᱮᱵᱚᱱ ᱧᱟᱢ ᱨᱩᱣᱟᱹᱲᱟ ᱾ ᱚᱱᱟ ᱠᱚ ᱵᱷᱟᱵᱤ ᱠᱟᱛᱮ ᱟᱫᱚ ᱥᱟᱨᱡᱚᱢ ᱜᱤᱨᱟᱹ ᱡᱟᱸᱦᱟᱭ ᱫᱤᱥᱚᱢ ᱫᱤᱥᱚᱢ ᱯᱟᱥᱱᱟᱣ ᱠᱟᱛᱮ ᱛᱮ ᱛᱤᱨᱤᱥᱤ ᱡᱩᱱ ᱫᱤᱱ ᱨᱮ ᱥᱟᱱᱟᱢ ᱠᱷᱮᱨᱣᱟᱞ ᱥᱟᱱᱛᱟᱲ ᱠᱚ ᱥᱮᱴᱮᱨ ᱞᱮᱱᱟ ᱵᱷᱚᱜᱽᱱᱟ ᱰᱤᱦᱤ ᱨᱮ
ᱦᱮᱸ
ᱥᱮᱴᱮᱨ ᱠᱟᱛᱮ ᱤᱱ ᱦᱤᱞᱳᱜ ᱟᱠᱚ ᱫᱚᱨᱵᱟᱨ ᱠᱟᱛᱮ ᱛᱟᱨᱯᱚᱨᱮ ᱤᱝᱨᱮᱡᱽ ᱥᱟᱞᱟᱜ ᱞᱟᱹᱲᱦᱟᱹᱭ ᱠᱟᱛᱮ ᱡᱟ ᱦᱳᱠ ᱟᱵᱚᱨᱮᱱ ᱦᱩᱞᱜᱟᱹᱨᱭᱟ ᱠᱚᱢᱟ ᱱᱮᱛᱟᱨ ᱢᱟ ᱵᱟᱹᱱᱩᱜ ᱠᱚᱣᱟ ᱡᱟᱸᱦᱟ ᱞᱮᱠᱟᱛᱮ ᱚᱱᱟ ᱫᱤᱱ ᱠᱚ ᱟᱹᱰᱤ ᱢᱟᱨᱟᱝ ᱟᱜ ᱠᱚ ᱫᱚᱦᱚ ᱦᱚᱴᱚ ᱠᱟᱜᱼᱟ ᱡᱮᱦᱩᱛᱩ ᱟᱠᱚ ᱠᱚ ᱟᱹᱭᱩᱨᱛᱮ ᱮᱱᱦᱤᱞᱳᱜ ᱢᱤᱫᱴᱟᱝ ᱦᱩᱞ ᱦᱩᱭ ᱞᱮᱱᱟ ᱢᱮᱱᱛᱮ ᱚᱱᱟ ᱠᱷᱟᱹᱛᱤᱨ ᱜᱮ ᱦᱩᱞ ᱢᱟᱦᱟ ᱫᱚ
ᱜᱚᱝᱠᱮ ᱪᱮᱫ ᱵᱤᱱ ᱞᱟᱹᱭ ᱮᱫ ᱛᱟᱦᱮᱫ ᱦᱟᱸ
ᱪᱮᱫ ᱦᱚ ᱵᱟᱝ ᱭᱟ ᱦᱟᱯᱮᱜ ᱟᱫᱚ ᱴᱟᱭᱤᱢ ᱠᱟ. ᱡ ᱞᱤᱧ ᱧᱮᱞᱟᱜ ᱠᱟᱱ ᱛᱟᱦᱮᱫ ᱚᱱᱟ ᱜᱮ ᱴᱟᱭᱤᱢ ᱫᱚ ᱥᱮᱴᱮᱨ ᱦᱤᱡᱩᱜ ᱠᱟᱱᱟ
ᱛᱚ ᱟᱯᱟᱛᱚᱛᱚ ᱱᱤᱛᱚᱜ ᱫᱚ ᱪᱮᱫ ᱠᱚᱯᱮ ᱪᱤᱠᱟᱹ ᱵᱟᱲᱟᱭᱟ ᱢᱮᱥ ᱠᱚᱨᱮ
ᱢᱤᱥ ᱠᱚᱨᱮ ᱪᱮᱫ ᱠᱚᱦᱚᱸ ᱱᱤᱛ ᱮᱠᱡᱚᱢ ᱠᱚ ᱪᱟᱵᱟ ᱟᱠᱟᱱᱟ ᱱᱚᱜ ᱚᱭ ᱦᱟᱸᱜ ᱟᱫᱚ ᱵᱟᱨᱯᱮ ᱫᱤᱱ ᱯᱚᱨᱮ ᱚᱲᱟᱜ ᱠᱚ ᱪᱟᱞᱟᱣ ᱦᱩᱭᱩᱜᱼᱟ ᱦᱟᱸᱜ
ᱠᱚᱥᱪᱮᱱ ᱪᱟᱞᱟᱜ ᱠᱚ ᱢᱮᱱ ᱞᱮᱫ ᱛᱟᱦᱮᱸᱫ ᱜᱚᱼᱵᱟᱵᱟᱠᱚ
ᱵᱩᱨᱩ ᱵᱚᱸᱜᱟ ᱧᱮᱞ ᱱᱮᱥ ᱦᱤᱡᱩᱜ ᱠᱟᱱᱟ ᱯᱮᱥᱮ ᱵᱟᱝ
ᱵᱩᱨᱩ ᱵᱚᱜᱟ ᱧᱮᱞ ᱢᱟ ᱪᱟᱞᱟᱜ ᱠᱟᱛᱷᱟ ᱜᱮ ᱛᱟᱦᱮᱸ ᱠᱟᱱᱟ ᱟᱫᱚ ᱦᱟᱸᱜ ᱪᱮᱫ ᱠᱟᱜ ᱠᱟᱱᱟ ᱱᱚᱜ ᱚᱭ ᱛᱚ ᱯᱟᱸᱪ ᱛᱟᱹᱨᱤᱠᱷ ᱥᱮᱫ ᱛᱤᱱᱟᱹᱜ ᱛᱟᱹᱨᱤᱠ
ᱦᱳᱭ ᱯᱟᱸᱪ ᱛᱟᱨᱤᱠ ᱪᱟᱨ ᱛᱟᱹᱨᱤᱠ ᱟᱨ ᱯᱟᱸᱪ ᱛᱟᱹᱨᱤᱠ
ᱦᱮᱸ ᱦᱮᱸ
ᱦᱩᱸ
ᱟᱫᱚ ᱵᱟᱹᱧ ᱞᱟᱹᱭ ᱫᱟᱲᱮᱭᱟᱜ ᱠᱟᱱᱟ ᱚᱱᱟ ᱫᱚ ᱪᱟᱞᱟᱜ ᱦᱩᱭᱩᱜ ᱦᱮ ᱥᱮ ᱵᱟᱝ ᱛᱚ ᱪᱟᱞᱟᱣ ᱨᱮᱱᱟᱜ ᱟᱥᱟ ᱛᱟᱦᱮᱸ ᱠᱟᱱᱟ ᱱᱤᱭᱟ ᱫᱷᱟᱣ ᱠᱷᱟᱱ ᱦᱩᱭᱩᱜ ᱠᱷᱟᱱ ᱜᱟᱱᱚᱜ ᱠᱷᱟᱱ ᱦᱟᱸᱜ ᱪᱟᱞᱟᱜ ᱦᱩᱭ ᱡᱩᱫᱤ ᱵᱟᱝ ᱜᱟᱱᱚᱜ ᱠᱷᱟᱱ ᱯᱚᱨᱮ ᱥᱮᱨᱢᱟ ᱨᱮᱦᱚᱸ ᱪᱟᱞᱟᱜ ᱦᱩᱭᱩᱜᱼᱟ
ᱦᱮᱸ ᱚᱱᱟ ᱢᱟ ᱦᱸᱮ, ᱜᱮ
ᱦᱩᱸ
ᱟᱫᱚ ᱟᱯᱮ ᱫᱚ ᱚᱠᱟ ᱩᱛᱟᱹᱨ,
ᱟᱞ ᱛᱚᱮ ᱡᱷᱟᱲᱜᱨᱟᱢ ᱦᱮᱸ ᱥᱩᱨ ᱧᱚᱜ ᱜᱮᱭᱟ
ᱚᱻ ᱡᱷᱟᱲᱜᱨᱟᱢ ᱰᱤᱥᱴᱤᱠ ᱯᱮ ᱯᱚᱲᱟᱻᱟ ᱜᱚᱝᱠᱮ ᱟᱞᱮ ᱦᱚᱛᱚ ᱡᱷᱟᱲᱜᱟᱢ ᱰᱤᱥᱴᱤᱠᱴ
ᱚ ᱚᱱᱮ ᱪᱮᱫ ᱟᱹᱛᱩ,
ᱟᱮᱞ ᱫᱚ ᱱᱟᱛᱮ ᱱᱟᱭ ᱜᱟᱢ ᱥᱟᱭᱤᱰ ᱥᱮᱫ
ᱦᱮᱸ
ᱟᱨ ᱟᱯᱮ ᱫᱚ ᱱᱚᱛᱮ ᱥᱤᱞᱫᱟᱹ ᱥᱮᱱ ᱛᱚ ᱚᱻ ᱟᱯᱮ ᱫᱚᱯᱮ ᱥᱩᱨᱩᱜᱼᱟ ᱵᱩᱨᱩ ᱵᱚᱸᱜᱟ ᱠᱚ ᱛᱚᱵᱮ ᱦᱟᱸᱜ,
ᱦᱮᱸ ᱥᱩᱨᱩ ᱟᱞᱮ, ᱦᱸ ᱯᱟᱴᱟᱵᱱᱫᱟᱹ ᱧᱮᱞ ᱠᱚᱫᱚ ᱯᱮ ᱦᱮᱡ ᱵᱟᱲᱟ ᱟᱠᱟᱱ ᱜᱮᱭᱟ ᱛᱚ,
ᱯᱟᱴᱟ ᱫᱤᱱᱫᱷᱟ ᱵᱟᱝ ᱦᱮᱡ ᱦᱩᱭ ᱟᱠᱟᱱᱟ ᱠᱤᱱᱛᱩ ᱚᱱᱟ